ᱦᱮᱸ ᱜᱚᱢᱠᱮ ᱟᱸᱡᱚᱢ ᱢᱮᱜᱟ ᱵᱮᱱ ᱟᱹᱞᱤᱧᱟᱜ ᱟᱲᱟᱝ?
ᱦᱳᱭ ᱜᱚᱢᱠᱮ ᱟᱸᱡᱚᱢ ᱫᱚ ᱟᱸᱡᱚᱢᱚᱜ ᱠᱟᱱᱟ ᱟᱵᱮᱱᱟᱜ ᱟᱲᱟᱝ ᱫᱚ ᱮᱱᱮᱠ ᱫᱚ ᱜᱮᱜ ᱜᱮᱜ ᱟᱸᱡᱚᱢᱚᱜ ᱠᱟᱱ ᱛᱟᱵᱮᱱᱟ᱾
ᱤᱧᱟᱜ ᱜᱮᱫ ᱜᱮ ᱟᱸᱡᱚᱢᱚᱜ ᱠᱟᱱᱟ?
ᱦᱳᱭ ᱦᱳᱭ ᱱᱤᱛᱚᱜ ᱫᱚ ᱦᱟᱸᱜ ᱱᱟᱯᱟᱭ ᱥᱟᱹᱦᱤᱫ ᱜᱮ ᱯᱩᱥᱴᱟᱹᱣ ᱥᱟᱹᱦᱤᱫ ᱜᱮ ᱟᱹᱡᱚᱢᱚᱜ ᱠᱟᱱ ᱦᱮᱸ ᱵᱟᱝ ᱟᱠᱟ ᱟᱠᱟ ᱜᱷᱟᱹᱲᱤᱡ ᱫᱚ ᱜᱮᱜ ᱜᱮᱜ ᱟᱸᱡᱚᱢᱚᱜ ᱠᱟᱱ ᱛᱟᱵᱮᱱᱟ ᱟ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱦᱮᱸ ᱦᱮᱸ ᱦᱚᱭ ᱵᱟᱡᱟᱜ ᱠᱟᱱ ᱜᱮᱭᱟ᱾
ᱦᱳᱭ ᱦᱳᱭ ᱟᱪᱪᱷᱟ ᱜᱚᱢᱠᱮ, ᱛᱤᱦᱤᱧᱟᱜ ᱟᱞᱟᱝᱟᱜ ᱥᱟᱛᱟᱢ ᱫᱚ ᱦᱳᱭ ᱡᱚᱦᱟᱨ ᱟᱨ ᱛᱮᱦᱤᱧᱟᱜ ᱥᱟᱛᱟᱢ ᱫᱚ ᱜᱚᱢᱠᱮ ᱟᱞᱟᱝ ᱜᱟᱯᱟᱞ ᱢᱟᱨᱟᱣ ᱥᱟᱛᱟᱢ ᱫᱚ ᱟᱵᱚ ᱥᱟᱶᱛᱟ ᱤᱫᱤ ᱠᱟᱛᱮᱜ ᱞᱟᱝ ᱨᱚᱯᱚᱲᱟ ᱦᱳᱭ ᱥᱮ᱾ ᱥᱟᱶᱛᱟ ᱦᱳᱭ ᱜᱚᱢᱠᱮ ᱟᱵᱚ ᱥᱟᱶᱛᱟ ᱨᱮ ᱧᱮᱞᱚ ᱜᱚᱜ ᱠᱟᱱᱟ ᱡᱟᱹᱥᱛᱤ ᱠᱟᱭᱛᱮ ᱦᱮᱸ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱜᱤᱫᱽᱨᱟᱹ ᱚᱞᱚᱜ ᱯᱟᱲᱦᱟᱣ ᱨᱮ ᱚ ᱱᱩᱜᱩ ᱱᱩᱠᱩ ᱪᱤᱞᱤᱠᱟ ᱵᱩ ᱟᱨ ᱪᱮᱜ ᱢᱟᱱᱮ ᱞᱟᱯᱷᱟᱝ ᱥᱮᱪᱮᱜ ᱪᱮᱜ ᱞᱮᱠᱟ ᱵᱚ ᱮᱢᱟ ᱠᱚᱣᱟ ᱜᱚᱝᱠᱮ? ᱟᱵᱚ ᱥᱚᱢᱟᱡᱽ ᱨᱮᱞᱮ ᱧᱮᱞᱮᱜ ᱠᱚᱣᱟ ᱟᱹᱰᱤ ᱱᱤᱫᱷᱟᱹᱱ ᱨᱮᱜᱮ ᱢᱮᱱᱟᱜ ᱟᱠᱟᱜ ᱵᱚᱱᱟ ᱢᱟᱱᱮ ᱟᱵᱚ ᱥᱟᱱᱛᱟᱲ ᱠᱷᱚᱱ ᱵᱷᱮᱜᱟᱨ ᱡᱟᱹᱛᱤ ᱡᱩᱫᱤ ᱵᱤᱱ ᱧᱮᱞ ᱠᱚᱣᱟ, ᱮᱱᱮᱠᱷᱟᱱ ᱫᱚ ᱟᱵᱩ ᱫᱚ ᱚᱞᱚᱜ ᱯᱟᱲᱦᱟᱣ ᱥᱮ ᱦᱮᱸ ᱢᱟᱱᱮ ᱠᱟᱹᱣᱰᱤ ᱟᱹᱨᱤ ᱛᱮᱦᱚᱸ ᱟᱹᱰᱤ ᱜᱟᱱ ᱠᱚ ᱢᱟᱲᱟᱝ ᱟᱠᱟᱱᱟ᱾ ᱮᱸᱰᱮᱠᱷᱟᱱ ᱫᱚ ᱟᱵᱚ ᱥᱟᱱᱛᱟᱲ ᱫᱚ ᱦᱟᱸᱜ ᱡᱟᱦᱟᱸ ᱴᱚᱴᱷᱟ ᱨᱮᱜᱮ ᱵᱮᱱ ᱪᱟᱞᱟᱜᱼᱟ, ᱮᱸᱰᱮᱠᱷᱟᱱ ᱫᱚ ᱩᱱᱟᱹᱜ ᱢᱟᱲᱟᱝ ᱫᱚ ᱦᱟᱸᱜ ᱵᱟᱹᱱᱩᱜ ᱟᱠᱟᱜ ᱠᱚᱣᱟ, ᱮᱴᱟᱜ ᱢᱤᱫ ᱮᱴᱟᱜ ᱟᱵᱚ ᱥᱟᱱ ᱮᱴᱟᱜ ᱠᱚᱫᱚ ᱮᱴᱟᱜ ᱠᱚ ᱠᱷᱚᱱ ᱫᱚ ᱟᱵᱚ ᱫᱚ ᱟᱹᱰᱤ ᱞᱟᱛ ᱞᱟᱛᱟᱨ ᱧᱚᱜ ᱨᱮᱜᱤ ᱦᱮᱱᱟᱜ ᱟᱠᱟᱜ ᱵᱚᱱᱟ ᱩᱱᱠᱩ ᱠᱷᱚᱱ ᱫᱚ, ᱛᱚ ᱦᱚᱜᱚ ᱱᱚᱝᱠᱟ ᱪᱤᱜ ᱞᱮᱠᱟ ᱠᱟᱛᱮᱜ ᱟᱵᱩ ᱚᱱ ᱠᱩ ᱥᱚᱢᱟᱱ ᱫᱟᱲᱮᱭᱟᱜᱼᱟ ᱵᱚ ᱮᱴᱟᱜ ᱡᱟᱹᱛᱤ ᱞᱮᱠᱟ᱾
ᱦᱮᱸ ᱧᱮᱞ ᱵᱮᱱ ᱟᱵᱚ ᱦᱚᱸ ᱪᱤᱠᱟᱹ ᱞᱟᱜᱟᱣ ᱵᱚᱱᱟ ᱟᱵᱚᱨᱤᱱ ᱟ ᱜᱤᱫᱽᱨᱟᱹ ᱠᱚ ᱞᱟᱯᱷᱟᱝ ᱥᱮᱪᱮᱫ ᱤᱫᱤ ᱠᱚ ᱞᱮᱠᱷᱟᱱ ᱟᱵᱚᱣᱟᱜ ᱪᱮᱜ ᱠᱚ ᱞᱟᱠᱛᱤ, ᱵᱟ ᱟᱹᱞᱤᱧᱟᱜ ᱢᱚᱱᱮᱛᱮ ᱪᱮᱜ ᱠᱚᱭ ᱫᱚᱨᱠᱟᱨᱟ ᱥᱮ ᱟᱢ ᱞᱟᱹᱠᱛᱤᱭᱟᱱ ᱠᱟᱱᱟ ᱯᱟᱞᱤᱧ ᱫᱚ ᱱᱤᱭᱟᱹᱞᱤᱧ ᱢᱮᱱᱟ ᱟᱵᱚ ᱯᱷᱮᱢᱮᱞᱤ ᱥᱮ ᱟᱵᱚᱣᱟᱜ ᱚᱲᱟᱜ ᱜᱷᱟᱨᱚᱸᱡᱽ ᱟᱵᱚ ᱠᱮᱴᱮᱡᱚᱜ ᱞᱟᱜᱟᱣ ᱵᱚᱱᱟ ᱟᱨ ᱱᱚᱣᱟ ᱦᱟᱺᱰᱤ, ᱯᱟᱹᱣᱨᱟᱹ ᱠᱷᱚᱱ ᱥᱟᱦᱟᱨᱮ ᱛᱟᱦᱮᱱ ᱦᱩᱭᱩᱜ ᱛᱟᱵᱚᱱᱟ᱾ ᱢᱤᱜᱴᱟᱝ ᱜᱤᱫᱽᱨᱟᱹ ᱪᱮᱛᱟᱱ ᱨᱮ ᱟᱵᱚᱣᱟᱜ ᱢᱚᱱᱮ ᱜᱟᱹᱰᱭᱟᱹᱣ ᱠᱚᱛ ᱠᱟᱛᱮ ᱫᱚᱦᱚ ᱫᱚᱨᱠᱟᱨᱚᱜ ᱠᱟᱱᱟ ᱩᱨᱤᱡ ᱠᱟᱛᱮ ᱛᱟᱦᱮᱱ ᱦᱩᱭᱩᱜᱼᱟ ᱠᱟᱹᱣᱰᱤ ᱟᱹᱨᱤ ᱥᱮᱱ ᱛᱮ ᱞᱟᱦᱟ ᱦᱚᱸ ᱫᱚᱨᱠᱟᱨᱟᱭ ᱟᱨ ᱪᱟᱥ ᱠᱟᱛᱮᱫ ᱛᱚ ᱟᱵᱚ ᱞᱟᱯᱷᱟᱝ ᱥᱮᱪᱮᱫ ᱫᱚ ᱵᱟᱵᱚᱱ ᱫᱟᱲᱮᱭᱟᱜᱼᱟ ᱛᱚ ᱚᱱᱟ ᱪᱤᱠᱟᱹ ᱞᱤᱧ ᱢᱮᱱᱟ ᱟᱵᱮᱱ ᱵᱮᱵᱽᱥᱟ ᱦᱚᱸ ᱠᱚᱨᱟᱣ ᱞᱟᱜᱟᱣ ᱵᱚᱱᱟ ᱚᱲᱟᱜ ᱨᱮ ᱵᱷᱮᱲᱤ ᱢᱮᱨᱚᱢ ᱫᱚᱦᱚ ᱦᱚᱸ ᱞᱟᱜᱟᱣ ᱵᱚᱱᱟ ᱟᱨ ᱦᱳᱲᱳ ᱪᱟᱣᱞᱮᱼᱼ ᱦᱩᱲᱩ ᱦᱚᱸ ᱨᱚᱦᱚᱭ ᱦᱩᱭᱩᱜ ᱛᱟᱵᱚᱱᱟ ᱱᱚᱣᱟ ᱠᱚ ᱡᱚᱛᱚᱱᱟᱜ ᱥᱟᱢᱴᱟᱣ ᱦᱩᱭᱩᱜᱼᱟ ᱟᱨ ᱛᱟᱦᱚᱞᱮ ᱠᱷᱟᱱ ᱜᱮ ᱟᱵᱚ ᱨᱮᱱ ᱜᱤᱫᱽᱨᱟᱹ ᱠᱚ ᱢᱤᱫᱴᱤᱡ ᱞᱟᱯᱷᱟᱝ ᱥᱮᱪᱮᱫ ᱨᱮᱱᱟᱜ ᱢᱤᱫᱴᱤᱡᱼᱼ ᱫᱟᱲᱮ ᱵᱚᱱ ᱮᱢ ᱫᱟᱲᱮᱭᱟ ᱠᱚᱣᱟ ᱡᱮ ᱟᱢ ᱫᱚ ᱚᱞᱚᱜ ᱢᱮ ᱤᱧ ᱟᱢ ᱡᱚᱛᱚᱱᱟᱜ ᱛᱤᱧ ᱠᱩᱲᱟᱹ ᱢᱮᱭᱟ ᱟᱢ ᱟᱢ ᱟᱢᱟᱜ ᱟᱥᱟ ᱚᱞ ᱯᱟᱲᱦᱟᱣ ᱟᱢ ᱛᱤᱱᱟᱹᱜ ᱥᱟᱺᱜᱤᱧ ᱮᱢ ᱞᱟᱦᱟ ᱫᱟᱲᱮᱭᱟᱜᱼᱟ ᱟᱢ ᱞᱟᱦᱟᱜ ᱢᱮ ᱱᱤᱝᱠᱟᱹ ᱡᱩᱫᱤ ᱫᱟᱲᱮ ᱵᱚᱱ ᱮᱢ ᱫᱟᱲᱮᱭᱟ ᱠᱚᱣᱟ ᱛᱟᱦᱚᱞᱮ ᱠᱷᱟᱱ ᱫᱚ ᱤᱧᱟᱜ ᱢᱚᱱᱮ ᱛᱮᱫᱚ ᱦᱚᱭᱛᱳ ᱞᱟᱯᱷᱟᱝ ᱥᱮᱪᱮᱫ ᱥᱮᱱ ᱫᱟᱲᱮᱭᱟᱜᱼᱟᱭ
ᱦᱳᱭ ᱜᱚᱝᱠᱮ ᱟᱫᱚ ᱦᱟᱸᱜ ᱢᱤᱫ ᱱᱚᱸᱰᱮᱠ
ᱦᱚᱸ ᱢᱤᱫ ᱰᱚᱸᱰᱮᱠ ᱛᱷᱚᱲᱟ ᱞᱤᱧ ᱛᱷᱤᱨ ᱧᱚᱜᱮᱫ ᱵᱤᱱᱟ ᱟᱨ ᱮᱸᱰᱮ ᱠᱷᱟᱱ ᱟᱨ ᱟᱹᱞᱤᱧ ᱢᱤᱫ ᱵᱟᱨ ᱠᱟᱛᱷᱟ ᱞᱤᱧ ᱨᱚᱲ ᱛᱟᱯᱚᱨᱮ ᱫᱟᱣ ᱞᱤᱧ ᱮᱢᱟᱵᱮᱱ ᱠᱟᱱᱟ ᱮᱸᱰᱮ ᱠᱷᱟᱱ ᱫᱚ ᱡᱟᱦᱟᱸ ᱵᱮᱱ ᱞᱟᱹᱭᱼᱼ ᱠᱷᱮᱡ ᱫᱚ ᱚᱱᱟ ᱦᱟᱺᱰᱤ ᱯᱟᱹᱣᱨᱟᱹ ᱨᱮᱱᱟᱜ ᱠᱟᱛᱷᱟ ᱮᱸᱰᱮᱠᱷᱟᱱ ᱟᱵᱚ ᱥᱚᱢᱟᱡᱽ ᱨᱮᱦᱚᱸ ᱧᱮᱞ ᱠᱟᱱᱟ ᱮᱸᱰᱮᱠᱷᱟᱱ ᱫᱚᱼᱼ ᱟᱨ ᱠᱟᱹᱴᱤᱡ ᱠᱟᱹᱴᱤᱡ ᱜᱤᱫᱽᱨᱟᱹ ᱛᱟᱭ ᱦᱚᱭᱛᱚ ᱩᱱᱤ ᱜᱚ ᱵᱟᱵᱟ ᱠᱷᱚᱱ ᱦᱚᱸ ᱵᱷᱤᱸᱱᱟᱹ ᱟᱠᱟᱱᱟ ᱠᱤᱱ ᱟᱨ ᱠᱟᱹᱴᱤᱡ ᱠᱟᱹᱴᱤᱡ ᱦᱩᱰᱤᱧ ᱦᱩᱰᱤᱧ ᱜᱤᱫᱽᱨᱟᱹ ᱢᱮᱱᱟᱜ ᱠᱚᱣᱟ ᱮᱸᱰᱮ ᱠᱷᱟᱱ ᱫᱚ ᱩᱱᱤ ᱵᱟᱵᱟ ᱦᱚᱲ ᱡᱟᱦᱟᱸᱭ ᱫᱚ ᱜᱤᱫᱽᱨᱟᱹ ᱟᱡ ᱵᱟᱵᱟᱼᱼ ᱩᱱᱤ ᱛᱮ ᱮᱱᱠᱷᱟᱱ ᱟᱭᱩ ᱚᱠᱟ ᱥᱮ ᱫᱤᱱᱟᱹᱢ ᱫᱤᱱ ᱦᱤᱞᱳᱜ ᱜᱮ ᱦᱟᱺᱰᱤ ᱯᱟᱹᱣᱨᱟᱹ ᱧᱩ ᱚᱲᱟᱜ ᱨᱮ ᱢᱟᱱᱮ ᱱᱤᱡᱮᱨᱤᱧ ᱮᱨᱟ ᱟᱯᱱᱟᱨᱤᱧ ᱮᱨᱟ ᱥᱟᱛᱮᱜ ᱞᱟᱹᱲᱦᱟᱹᱭ ᱛᱟᱯᱟᱢᱟᱭ ᱥᱮ ᱫᱟᱞᱮᱭᱟᱭ ᱥᱮ ᱜᱤᱫᱽᱨᱟᱹ ᱪᱮᱛᱟᱱ ᱨᱮᱦᱚᱸ ᱫᱟᱞ ᱠᱮᱣᱟᱭ ᱱᱚᱜᱼᱚ ᱱᱚᱝᱠᱟᱱ ᱢᱟᱱᱮᱼᱼ ᱱᱟᱦᱟᱪᱟᱨ ᱠᱚ ᱧᱮᱞ ᱟᱠᱟᱱᱟᱜ ᱱᱚᱜᱱᱟ ᱠᱚ ᱤᱫᱤ ᱠᱟᱛᱮᱫ ᱟᱵᱮᱱ ᱢᱤᱫ ᱵᱟᱨ ᱠᱟᱛᱷᱟ ᱪᱮᱫ ᱵᱮᱱ ᱨᱚᱲᱟ ᱜᱚᱝᱠᱮ
ᱟᱨ ᱟᱞᱚᱵᱮᱱ ᱢᱮᱱᱟᱼᱼ ᱱᱟᱦᱟᱪᱟᱨ ᱟᱵᱚ ᱥᱟᱶᱛᱟ ᱨᱮᱫᱚ ᱟᱹᱰᱤ ᱫᱤᱱ ᱠᱷᱚᱱ ᱜᱮ ᱦᱩᱭᱩᱜ ᱠᱟᱱᱟ ᱥᱮᱫᱟᱭ ᱠᱷᱚᱱ ᱜᱮᱼᱼ ᱧᱮᱞ ᱦᱤᱡᱩᱜ ᱠᱟᱱᱟ ᱡᱮ ᱟᱵᱚ ᱫᱚᱼᱼ ᱢᱟᱱᱮ ᱯᱤᱞᱪᱩ ᱦᱟᱲᱟᱢ ᱯᱤᱞᱪᱩ ᱵᱩᱲᱦᱤ ᱴᱷᱮᱱ ᱠᱷᱚᱱ ᱜᱮᱼᱼ ᱟᱵᱚᱣᱟᱜ ᱚᱱᱟ ᱦᱟᱺᱰᱤ ᱫᱚ ᱦᱤᱡᱩᱜ ᱠᱟᱱ ᱛᱟᱵᱚᱱᱟ ᱚᱱᱟ ᱦᱟᱺᱰᱤ ᱱᱤᱛᱢᱟ ᱟᱵᱚ ᱵᱟᱹᱲᱤᱡ ᱦᱚᱨ ᱨᱮᱵᱚᱱ ᱵᱮᱵᱚᱦᱟᱨᱮᱫᱼᱟ ᱡᱟᱦᱟᱸ ᱟᱵᱚᱣᱟᱜ ᱵᱚᱸᱜᱟ ᱵᱩᱨᱩ ᱨᱮ ᱵᱟᱝ ᱵᱮᱵᱚᱦᱟᱨ ᱠᱟᱛᱮᱫ ᱟᱨ ᱱᱤᱛᱚᱜ ᱫᱚ ᱚᱱᱟ ᱦᱟᱺᱰᱤᱼᱼ ᱮᱴᱟᱜ ᱡᱟᱭᱜᱟ ᱨᱮ ᱵᱚᱱ ᱟᱹᱜᱩ ᱟᱠᱟᱜᱼᱟ ᱡᱟᱦᱟᱸ ᱫᱚ ᱵᱮᱵᱽᱥᱟ ᱡᱟᱭᱜᱟ ᱨᱮ ᱚᱱᱟ ᱵᱮᱵᱽᱥᱟ ᱡᱟᱭᱜᱟ ᱨᱮ ᱟᱹᱜᱩ ᱠᱟᱛᱮᱫ ᱜᱮ ᱛᱮᱦᱮᱧ ᱟᱵᱚ ᱵᱚᱱ ᱵᱟᱹᱲᱤᱡ ᱪᱟᱵᱟᱜ ᱠᱟᱱᱟ ᱦᱚᱲ ᱠᱚᱼᱼ ᱛᱮᱦᱮᱧ ᱫᱚ ᱚᱱᱟᱼᱼ ᱠᱟᱹᱢᱤ ᱨᱮᱛᱚ ᱵᱟᱵᱚ ᱞᱟᱜᱟᱣ ᱮᱫᱟ ᱚᱱᱟ ᱫᱚ ᱱᱤᱡᱮᱨᱟᱜ ᱦᱚᱲᱢᱚ ᱵᱚᱱ ᱵᱟᱹᱲᱤᱡ ᱮᱫᱟ ᱚᱱᱟ ᱠᱚ ᱧᱩ ᱠᱟᱛᱮᱜ ᱟᱨ ᱱᱟᱦᱟᱪᱟᱨ ᱚᱱᱟ ᱧᱩ ᱞᱮᱠᱷᱟᱱ ᱫᱚ ᱜᱚᱢᱠᱮ ᱟᱨ ᱟᱞᱚᱵᱮᱱ ᱢᱮᱱᱟ ᱡᱮ ᱩᱱᱤ ᱦᱚᱲ ᱫᱚ ᱛᱷᱤᱨ ᱫᱚ ᱵᱟᱭ ᱛᱟᱦᱮᱱᱟ ᱟᱥᱚᱞ ᱨᱮ ᱚᱱᱟ ᱨᱮᱼᱼ ᱟᱨ ᱪᱮᱫ ᱠᱚᱪᱚ ᱠᱚ ᱢᱮᱥᱟᱦᱟᱜ ᱜᱮᱭᱟ ᱚᱱᱟ ᱢᱮᱥᱟᱦᱟᱜ ᱠᱷᱟᱹᱛᱤᱨ ᱢᱟᱱᱮ ᱦᱚᱲᱢᱚ ᱨᱮᱱᱟᱜ ᱥᱤᱨᱟ ᱠᱚ ᱮᱠᱫᱚᱢᱮ ᱞᱩᱡᱽ ᱩᱛᱟᱹᱨᱟ, ᱟᱨ ᱞᱩᱡᱽ ᱠᱟᱛᱮᱮᱫ ᱜᱮ ᱵᱚᱦᱚᱜ ᱨᱮᱱᱟᱜ ᱦᱚᱸ ᱵᱟᱭ ᱠᱟᱹᱢᱤᱭᱟ᱾ ᱴᱷᱤᱠᱴᱷᱟᱠ ᱩᱱ ᱫᱚ ᱢᱟᱱᱮ ᱦᱚᱲ ᱪᱮᱛᱟᱱ ᱨᱮ ᱱᱟᱦᱟᱪᱟᱨᱮ ᱮᱦᱚᱵ ᱠᱮᱫ ᱜᱮ᱾ ᱦᱚᱸᱜ-ᱚ ᱱᱚᱝᱠᱟᱭᱟᱭ ᱚᱱᱟ ᱨᱮᱱᱟᱜ ᱠᱟᱹᱢᱤ ᱫᱚ᱾
ᱛᱚ ᱠᱟᱛᱷᱟ ᱫᱚ ᱡᱚᱛᱷᱟᱫ ᱜᱮᱛᱩᱧ ᱞᱟᱹᱭ ᱠᱮᱜ-ᱟ ᱜᱚᱝᱠᱮ᱾ ᱚᱱᱟ ᱫᱚ ᱡᱟᱦᱟᱸ ᱚᱱᱟ ᱵᱩᱵᱩᱞᱟᱜ ᱡᱟᱦᱟᱸ ᱚᱱᱟ ᱦᱟᱺᱰᱤ ᱯᱟᱹᱣᱨᱟᱹ ᱦᱟᱺᱰᱤ ᱥᱮ ᱯᱟᱹᱣᱨᱟᱹ ᱧᱩ ᱟᱹᱜᱩ ᱠᱟᱛᱮ ᱚᱲᱟᱜ ᱨᱮᱠᱚ ᱡᱷᱚᱜᱽᱲᱟ ᱞᱮ ᱠᱷᱟᱹᱯᱟᱹᱨᱤᱭᱟᱹ ᱱᱚᱣᱟ ᱟᱹᱰᱤ ᱵᱟᱹᱲᱤᱡ ᱜᱮ ᱦᱩᱭᱩᱜ ᱠᱟᱱᱟ ᱜᱚᱝ, ᱟᱫᱚ ᱠᱷᱟᱱ ᱱᱚᱣᱟ ᱪᱮᱫ ᱞᱮᱠᱟ ᱨᱮᱵᱚᱱ ᱥᱩᱫᱷᱟᱹᱨᱟ ᱜᱚᱝᱠᱮ? ᱦᱚᱸᱜ-ᱚᱱᱟ ᱢᱤᱫᱵᱟᱨ ᱠᱟᱛᱷᱟ ᱱᱚᱣᱟ ᱤᱫᱤ ᱠᱟᱛᱮᱫ ᱨᱚᱲ ᱵᱤᱱ᱾
ᱦᱮᱸ, ᱱᱚᱣᱟ ᱪᱮᱞᱮᱠᱟ ᱨᱮᱵᱚ ᱥᱩᱫᱷᱟᱹᱨᱟ?
ᱥᱩᱫᱷᱟᱹᱨ ᱫᱚ ᱚᱠᱟ ᱞᱮᱠᱟ ᱛᱮᱵᱚ ᱥᱩᱫᱷᱟᱹᱨᱟ ᱟᱞᱤᱧᱟᱜ ᱢᱮᱱᱛᱮᱫᱚ ᱥᱩᱫᱷᱟᱹᱨ ᱞᱮᱠᱷᱟᱱ ᱫᱚ ᱱᱤᱡᱮ ᱯᱟᱹᱦᱤᱞ ᱥᱩᱫᱷᱟᱨᱚᱜ ᱦᱩᱭᱩᱜ ᱛᱟᱵᱚᱱᱟ ᱡᱮ ᱤᱧ ᱫᱚ ᱚᱱᱟ ᱠᱚᱫᱚ ᱵᱟᱹᱧ ᱵᱮᱵᱚᱦᱟᱨᱟ ᱥᱮ ᱵᱟᱹᱧ ᱧᱩ-ᱡᱚᱢᱟ, ᱤᱧᱟᱹᱜ ᱦᱚᱲᱢᱚ ᱡᱩᱫᱤ ᱴᱷᱤᱠ ᱴᱷᱟᱠᱤᱧ ᱵᱟᱧᱪᱟᱣ ᱫᱚᱦᱚᱭᱟ᱾ ᱥᱮ ᱤᱧᱟᱹᱜ ᱜᱷᱟᱨᱚᱸᱡᱽ ᱵᱷᱟᱹᱜᱤ ᱠᱟᱛᱤᱜ ᱵᱟᱧᱪᱟᱣ ᱫᱚᱦᱚᱭᱟ ᱥᱮ ᱤᱧᱟᱹᱜ ᱜᱷᱟᱨᱚᱸᱡᱽ ᱨᱤᱱ ᱟᱵ ᱦᱟᱯᱮᱱ ᱯᱚᱝᱲᱟ ᱠᱚ ᱤᱧ ᱞᱟᱯᱷᱟᱝ ᱥᱮᱪᱮᱫᱤᱧ ᱮᱢ ᱫᱟᱲᱮᱭᱟᱠᱚᱣᱟ ᱚᱱᱟ ᱡᱩᱫᱤ ᱢᱚᱱᱮ ᱛᱟᱸᱦᱮᱱᱟ, ᱟᱥᱟ ᱛᱟᱸᱦᱮᱱᱟ ᱟ, ᱛᱟᱦᱞᱮ ᱠᱷᱟᱱ ᱱᱤᱡᱮ ᱢᱚᱱᱮ ᱪᱮᱛᱟᱱ ᱨᱮᱜᱮ ᱟᱵᱮᱱ ᱚᱱᱟ ᱠᱚᱵᱮᱱ ᱠᱚᱨᱟᱣ ᱫᱟᱲᱮᱜ-ᱟ᱾ ᱦᱚᱲ ᱛᱚ ᱵᱟᱭ ᱧᱩ ᱦᱚᱪᱚᱵᱮᱱᱟ ᱟᱨ ᱟᱡᱚ ᱠᱟᱛᱮ ᱦᱚᱸ ᱦᱚᱸ ᱵᱟᱭ ᱠᱷᱟᱣᱟᱣ ᱛᱚ ᱟᱹᱞᱤᱧᱟᱜ ᱢᱮᱱᱛᱮᱫᱚ ᱱᱤᱡᱮᱜᱮ ᱟᱵᱮᱱ ᱥᱩᱫᱷᱨᱟᱹᱜ ᱦᱩᱭᱩᱜ ᱛᱟᱵᱮᱱᱟ᱾ ᱛᱟᱦᱞᱮ ᱠᱷᱟᱱ ᱜᱮ ᱟᱵᱮᱱ ᱫᱟᱲᱮᱭᱟᱜ-ᱟ ᱵᱮᱱ᱾
ᱮᱠᱟᱞ ᱮᱠᱟᱞ ᱡᱚᱛᱷᱟᱛ ᱠᱟᱛᱷᱟ ᱵᱮᱱ ᱞᱟᱹᱭ ᱠᱮᱜ-ᱟ ᱜᱚᱝᱠᱮ᱾ ᱦᱳᱭ ᱦᱳᱭ, ᱡᱟ ᱟᱵᱮᱱ ᱡᱟᱦᱟᱸ ᱠᱟᱛᱷᱟ ᱵᱮᱱ ᱞᱟᱹᱭ ᱠᱮᱜ-ᱟ ᱮᱠᱟᱞ ᱮᱠᱫᱚᱢ ᱥᱟᱹᱨᱤ ᱠᱟᱛᱷᱟ ᱠᱟᱱᱟ ᱜᱚᱝᱠᱮ ᱟᱫᱚ ᱟ ᱱᱤᱡᱮ ᱱᱤᱡᱮ ᱛᱮᱜᱮ ᱟᱵᱚ ᱵᱚᱱ ᱥᱩᱫᱷᱟᱹᱨ ᱞᱮᱱᱠᱷᱟᱡ ᱜᱮ ᱟᱹᱰᱤᱜᱮ ᱱᱟᱯᱟᱭᱚᱜ-ᱟ᱾ ᱮᱸᱰᱮᱠᱷᱟᱱ ᱡᱟᱦᱟᱸᱭ ᱦᱚᱲ ᱢᱤᱫ ᱦᱚᱲ ᱞᱟᱹᱭᱠᱟᱛᱮ ᱫᱚ ᱵᱟᱵᱮᱱ ᱵᱩᱡᱷᱟᱹᱣ ᱦᱚᱪᱚ ᱫᱟᱲᱮᱭᱟ ᱟᱡᱛᱮ ᱡᱚᱛ ᱛᱚᱠᱷᱚᱱ ᱵᱟᱭ ᱵᱩᱡᱟ, ᱛᱤᱱ ᱦᱟᱹᱵᱤᱡ ᱟᱡᱛᱮ ᱵᱟᱭ ᱵᱩᱡᱟ ᱤᱱᱟᱹᱜ ᱫᱷᱟᱹᱵᱤᱡ ᱫᱚ ᱢᱟᱱᱮ ᱦᱚᱲ ᱞᱟᱹᱭ ᱠᱟᱛᱷᱟ ᱛᱮᱦᱚᱸ ᱡᱟᱦᱟᱸᱭ ᱵᱟᱝ ᱵᱩᱡᱽ ᱦᱚᱲ ᱫᱚ ᱵᱟᱭ ᱵᱩᱡᱟ᱾ ᱟᱡᱛᱮᱭ ᱥᱩᱫᱷᱟᱹᱨᱚᱜ-ᱟ ᱮᱸᱰᱮᱠᱷᱟᱱ ᱜᱮ ᱟᱡ ᱟᱡ ᱛᱮᱜᱮ‌ ᱥᱩ ᱫᱷᱟᱹᱨᱚᱜ-ᱟ ᱩᱱᱤ ᱦᱚᱲ ᱫᱚ, ᱟᱹᱰᱤ ᱱᱟᱯᱟᱭ ᱠᱟᱛᱷᱟ᱾ ᱟᱨ ᱜᱚᱝᱠᱮ ᱧᱮᱞ ᱠᱟᱱᱟ ᱱᱚᱝᱠᱟ, ᱱᱚᱣᱟ ᱦᱟᱺᱰᱤ ᱯᱟᱹᱣᱨᱟᱹ ᱩᱱᱟᱹᱜ ᱵᱟᱹᱲᱤᱡ ᱡᱤᱱᱤᱥ ᱠᱟᱱᱟ ᱢᱟᱱᱮ ᱡᱟᱹᱥᱛᱤ ᱟᱵᱮᱱ ᱡᱩᱫᱤ ᱵᱤᱱ ᱧᱩ ᱠᱮᱜ-ᱟ ᱮᱱᱠᱷᱟᱱ ᱟᱵᱮᱱᱟᱜ ᱡᱤᱣᱤ ᱵᱟᱹᱛᱤ ᱦᱚᱸ ᱟᱹᱬᱤᱡ ᱫᱟᱲᱮᱭᱟᱛᱟᱵᱮᱱᱟ᱾ ᱦᱳᱭᱥᱮ, ᱟᱫᱚ ᱱᱚᱝᱠᱟᱱ ᱱᱚᱝᱠᱟᱱ ᱨᱳᱜᱽ ᱟᱡᱟᱨ ᱧᱟᱧᱟᱢᱟ ᱮᱸᱰᱮᱠᱷᱟᱱ ᱟᱵᱮᱱ ᱢᱟ ᱦᱟᱺᱰᱤ ᱯᱟᱹᱣᱨᱟᱹ ᱧᱩ-ᱧᱩ ᱛᱮ ᱡᱟᱦᱟᱸ ᱵᱮᱱ ᱮᱸ, ᱨᱳᱡᱽᱜᱟᱨ ᱠᱟᱜ-ᱟ ᱚᱱᱟ ᱢᱟ ᱧᱩ ᱧᱩ ᱛᱤᱜᱤ ᱫᱤᱱᱟᱹᱢ ᱫᱤᱱ ᱦᱤᱞᱳᱜ ᱵᱤᱱ ᱧᱩ ᱪᱟᱵᱟ ᱠᱟᱜ-ᱟ ᱮᱸᱰᱮᱠᱷᱟᱱ ᱡᱟᱦᱟᱸ ᱟᱥᱮᱢ ᱠᱷᱮᱛ ᱦᱟᱥᱟ ᱥᱮ ᱩᱢ ᱢᱟ, ᱦᱟᱥᱟ ᱚᱛ ᱠᱚ ᱡᱟᱦᱟᱸ ᱢᱮᱱᱟᱜ ᱠᱟᱜ ᱛᱟᱵᱚᱱᱟ ᱚᱱᱟ ᱠᱚ ᱢᱤᱜ ᱵᱟ ᱦᱚᱞᱤᱧ ᱧᱮᱞ ᱠᱟᱜ ᱠᱚᱶᱟ ᱱᱚᱶᱟ ᱠᱚ ᱟᱠᱷᱨᱤᱧ, ᱦᱳᱭ ᱟᱸᱡᱚᱢᱮᱜ-ᱟ ᱞᱤᱧ ᱜᱚᱝᱠᱮ᱾ ᱟᱵᱮᱱ ᱵᱮᱱ ᱟᱸᱡᱚᱢᱮᱭᱟ?
ᱟᱡᱸᱚᱢᱮᱫᱟ
ᱦᱳᱭ ᱜᱚᱝᱠᱮ᱾ ᱟᱸᱡᱚᱢᱚᱜ ᱠᱟᱱᱟ ᱜᱚᱝᱠᱮ, ᱟᱵᱮᱱ ᱵᱮᱱ ᱟᱸᱡᱚᱢᱮᱜ-ᱟ?
ᱦᱮᱸ ᱱᱤᱛᱚᱜ ᱞᱤᱧ ᱟᱸᱡᱚᱢᱟ᱾ ᱞᱤᱧ ᱟᱡᱚᱢᱮᱫ ᱛᱟᱵᱤᱱᱟ᱾
ᱦᱳᱭ ᱦᱳᱭ ᱟᱫᱚ ᱜᱚᱝᱠᱮ ᱟᱨᱚ- ᱦᱳᱭ ᱟᱡᱚᱢᱚᱜ ᱠᱟᱱ ᱜᱮᱭᱟ᱾
ᱟᱨ ᱟᱡᱚᱢ ᱫᱟᱵᱮᱱ ᱟᱞᱤᱧᱟᱜ?
ᱦᱳ ᱦᱳᱭ ᱜᱚᱝᱠᱮ ᱚᱱᱮ ᱡᱟᱦᱟᱸ ᱠᱟᱛᱷᱟ ᱞᱤᱧ -ᱦᱳᱭ ᱦᱳ ᱟᱞᱤᱧᱟᱜ ᱵᱤᱱ ᱟᱡᱚᱢ ᱫᱟ?
ᱦᱟᱸ ᱟᱡᱚᱢ ᱫᱟᱞᱤᱧ ᱟᱨ ᱧᱮᱞ ᱵᱮᱱ ᱟᱨ ᱡᱩᱫᱤ ᱦᱟᱸᱰᱤ ᱦᱟᱸᱰᱤ ᱡᱩᱫᱤ ᱵᱚᱱ ᱟᱵᱤᱱ ᱡᱟᱦᱟᱸ ᱵᱤᱱ ᱞᱟᱹᱭ ᱠᱮᱜᱼᱟ ᱚᱱᱟᱜᱮ ᱟᱨᱚ ᱞᱤᱧ ᱞᱟᱹᱭᱟ, ᱡᱩᱫᱤ ᱟᱵᱮᱱ ᱥᱟᱢᱟᱡᱤᱠ ᱵᱷᱟᱵ ᱛᱮᱵᱮ ᱥᱮ ᱟᱛᱩ ᱚᱲᱟᱜ ᱵᱷᱟᱵ ᱛᱮᱵᱮᱱ ᱵᱚᱱᱫᱚᱭᱟ ᱥᱮ ᱵᱚᱱᱫᱚ ᱦᱚᱪᱚᱭᱟ, ᱚᱱᱟ ᱫᱚ ᱛᱤᱥᱦᱚᱸ ᱵᱟᱢ ᱢᱮᱱ ᱫᱟᱲᱮᱭᱟᱜᱼᱟ᱾ ᱛᱮᱦᱮᱧ ᱫᱤᱥᱚᱢ ᱫᱤᱥᱚᱢ ᱠᱚ ᱵᱚᱱᱫᱚ ᱭᱮᱫᱟ ᱡᱚ ᱛᱚ ᱟᱛᱩ ᱨᱮᱠᱚ ᱵᱚᱱ ᱫᱚᱭ ᱫᱟ ᱦᱟᱺᱰᱤ ᱯᱟᱹᱨᱣᱟ ᱟᱹᱠᱷᱨᱤᱧ ᱫᱚ ᱢᱟᱱᱟ ᱜᱮᱭᱟ᱾ ᱢᱮᱱᱠᱷᱟᱱ ᱧᱮᱞ ᱵᱮᱱ ᱡᱟᱦᱟᱸᱱᱟᱜ ᱡᱩᱫᱤ ᱥᱤᱜᱨᱮᱴ ᱜᱮᱵᱮᱱ ᱧᱩᱭᱟ ᱚᱱᱟ ᱨᱮᱦᱚᱸ ᱟᱵᱮᱱᱟᱜ ᱚᱞ ᱡᱮ ᱱᱚᱣᱟ ᱫᱚ ᱠᱮᱱᱥᱟᱨ ᱦᱩᱭᱩᱜ ᱨᱮᱱᱟᱜ ᱥᱚᱢᱵᱷᱚᱵᱚᱱᱟ ᱢᱮᱱᱟᱜᱼᱟ ᱱᱚᱣᱟ ᱧᱩ ᱞᱮᱠᱷᱟᱱ, ᱮᱱᱛᱮ ᱨᱮᱦᱚᱸ ᱦᱚᱲ ᱠᱚ ᱧᱩᱭ
ᱦᱳ ᱦᱳᱭ ᱦᱳᱭ ᱦᱳᱭ᱾
ᱟᱫᱚ ᱚᱱᱟ ᱛᱚᱞ ᱛᱟᱦᱮᱸ ᱠᱟᱛᱮᱫ ᱦᱚᱸ ᱛᱟᱦᱚᱞᱮ ᱪᱮᱫᱟᱜ ᱵᱟᱵᱚᱱ ᱵᱩᱡᱟ? ᱦᱮᱸ ᱚᱱᱟ ᱨᱮᱢᱟ ᱟᱵᱮᱱ ᱢᱟᱭ ᱞᱟᱹᱭ ᱠᱟᱫ ᱵᱮᱱ ᱜᱮᱭᱟ ᱱᱚᱣᱟ ᱦᱩᱭᱩᱜᱼᱟ, ᱮᱱᱛᱮ ᱨᱮᱦᱚᱸ ᱦᱚᱲ ᱵᱚᱱ ᱧᱩᱭᱟ ᱛᱟᱦᱚᱞᱮ ᱟᱵᱮᱱ ᱡᱩᱫᱤ ᱵᱮᱱ ᱵᱩᱡᱟ ᱢᱚᱱᱮ ᱠᱷᱚᱱ, ᱡᱮ ᱱᱚᱣᱟ ᱡᱚᱢ ᱠᱟ ᱛᱮᱜ ᱤᱧ ᱢᱟ ᱱᱚᱣᱟ ᱧᱩ ᱠᱟᱛᱮ ᱢᱟ ᱱᱚᱝᱠᱟ ᱦᱩᱭᱩᱜ ᱛᱤᱧᱟᱹ ᱛᱟᱦᱚᱞᱮ ᱤᱧ ᱛᱮᱜᱮ ᱵᱷᱟᱵᱤ ᱫᱚᱨᱠᱟᱨ ᱱᱚᱣᱟ ᱫᱚ ᱵᱟᱹᱧ ᱡᱚᱢᱟ ᱵᱟᱹᱧ ᱧᱩᱭᱟ᱾ ᱟᱹᱵᱤᱱ ᱜᱮ ᱵᱩᱡᱷᱟᱹᱣ ᱫᱚᱨᱠᱟᱨ ᱛᱟᱦᱚᱞᱮ ᱠᱷᱟᱱ ᱜᱮ ᱟᱵᱮᱱ ᱵᱮᱱ ᱥᱩᱫᱷᱟᱹᱨ ᱞᱮᱠᱷᱟᱱ ᱜᱮ ᱟᱵᱮᱱ ᱚᱲᱟᱜ ᱦᱚᱲ ᱦᱚᱸ ᱵᱮᱱ ᱥᱩᱫᱷᱟᱹᱨ ᱫᱟᱲᱮ ᱭᱟᱠᱚᱣᱟ᱾
ᱦᱳᱭ ᱜᱚᱝᱠᱮ᱾ ᱮᱠᱟᱞ ᱮᱠᱟᱞ ᱮᱠᱟᱞ ᱡᱚᱛᱷᱟᱛ ᱠᱟᱛᱷᱟ ᱜᱮ ᱵᱤᱱ ᱞᱟᱹᱭ ᱠᱮᱜᱼᱟ ᱜᱚᱢᱠᱮ ᱟᱹᱞᱤᱧᱟᱜ ᱦᱚᱸ ᱢᱚᱱᱮ ᱵᱷᱤᱛᱤᱨ ᱨᱮᱱᱟᱜ ᱠᱟᱛᱷᱟ ᱵᱮᱱ ᱚᱨ ᱩᱰᱩᱠ ᱠᱮᱜᱼᱟ ᱟᱹᱞᱤᱧ ᱦᱚᱸ ᱱᱚᱣᱟ ᱠᱟᱛᱷᱟ ᱜᱮ ᱨᱚᱲ ᱞᱤᱧ ᱢᱮᱱᱮᱫ ᱛᱟᱦᱮᱸᱱᱟ ᱜᱚᱢᱠᱮ᱾ ᱦᱚᱸ ᱱᱟ ᱠᱟᱛᱷᱟ ᱜᱮ ᱟᱫᱚ ᱚᱱᱟ ᱞᱟᱦᱟ ᱨᱮ ᱟᱵᱮᱱ ᱵᱮᱱ ᱞᱟᱹᱭ ᱠᱮᱫᱟ᱾ ᱟᱹᱰᱤ ᱟᱭᱢᱟ ᱥᱟᱨᱦᱟᱣ ᱟᱨ ᱟᱨᱚ ᱜᱚᱢᱠᱮ ᱟᱨᱚ ᱧᱮᱞ ᱟᱠᱟᱱᱟ ᱱᱚᱝᱠᱟ ᱡᱮᱢᱚᱱ ᱦᱳᱭᱛᱳ ᱚᱱᱟ ᱞᱟᱯᱷᱟ ᱥᱮᱪᱮᱫ ᱨᱮᱱᱟᱜ ᱡᱟᱦᱟᱸ ᱞᱟᱝ ᱤᱱᱟᱝ ᱢᱤᱫ ᱜᱷᱟᱹᱲᱤᱡ ᱞᱟᱦᱟ ᱞᱟᱝ ᱨᱚᱯᱚᱲ ᱠᱟᱱ ᱛᱟᱦᱮᱸ ᱠᱟᱱᱟ, ᱮᱸᱰᱮᱠᱷᱟᱱ ᱫᱚ ᱱᱚᱝᱠᱟ ᱟᱵᱚ ᱥᱚᱢᱟᱡᱽ ᱨᱮᱦᱚᱸ ᱧᱮᱞ ᱠᱟᱱᱟ ᱮᱱᱠᱷᱟᱱ ᱠᱤᱪᱷᱩ ᱯᱟᱲᱦᱟᱣ ᱠᱮᱫᱟᱭ ᱥᱮ ᱛᱩᱨᱩᱭ ᱮᱭᱟᱭ ᱥᱮ ᱤᱨᱟᱹᱞ ᱠᱮᱞᱟᱥ ᱮ ᱯᱟᱲᱦᱟᱣ ᱠᱮᱜᱼᱟ ᱠᱚᱲᱟ ᱦᱚᱸ ᱠᱩᱲᱤ ᱦᱚᱸ ᱮᱱᱮᱠᱷᱟᱱ ᱫᱚ ᱡᱟᱹᱥ ᱛᱤ ᱠᱮᱛᱨᱮ ᱱᱚᱸᱜᱼᱚᱭ ᱫᱩᱞᱟᱹᱲ ᱫᱩᱯᱩᱞᱟᱹᱲ ᱧᱮᱞᱚᱜᱚᱜ ᱠᱟᱱᱟ ᱜᱚᱢᱠᱮ ᱦᱩᱰᱤᱧ ᱩᱢᱮᱨ ᱨᱮᱜᱮ᱾ ᱱᱚᱸᱜᱼᱱᱟ ᱠᱚ ᱤᱫᱤ ᱠᱟᱛᱮᱫ ᱪᱮᱫ ᱵᱟᱨ ᱵᱮᱱ ᱨᱚᱲᱟ ᱢᱤᱫᱵᱟᱨ ᱠᱟᱛᱷᱟ?
ᱚᱱᱟ ᱠᱟᱛᱷᱟ ᱛᱮᱫᱚ ᱞᱤᱧ ᱞᱟᱹᱭᱟ ᱱᱤᱛᱚᱜᱟᱜ ᱧᱮᱞᱚᱜ ᱠᱟᱱᱟ ᱢᱟᱱᱮ ᱟᱹᱰᱤ ᱥᱮᱱ ᱛᱮ ᱟᱵᱚ ᱵᱚᱱ ᱢᱟᱱᱮ ᱡᱩᱜᱽ ᱞᱮᱠᱟᱛᱮ ᱵᱟᱦᱟ ᱡᱟᱦᱟᱸ ᱵᱟᱠᱚ ᱢᱮᱱᱫᱟ ᱱᱤᱛᱚᱜ ᱫᱚ ᱠᱚᱞᱤ, ᱠᱚᱞᱤ ᱢᱟᱱᱮ ᱚᱱᱟ ᱵᱟᱦᱟ ᱠᱚᱞᱤ᱾ ᱟ ᱚᱱᱟ ᱵᱟᱦᱟ ᱨᱮᱱᱟᱜ ᱠᱚᱞᱤ ᱪᱮᱫ ᱞᱮᱠᱟ, ᱠᱚᱞᱤ ᱨᱮᱜᱮ ᱪᱮᱫ ᱞᱮᱠᱟ ᱛᱤᱡᱩ ᱠᱚ ᱡᱚᱢᱮᱫᱼᱟ ᱵᱟᱝ, ᱟᱵᱚᱣᱟᱜ ᱱᱮᱛᱟᱨᱟᱜ ᱫᱤᱱ ᱨᱮ ᱥᱟᱨᱠᱷᱳᱞ ᱡᱚᱢ ᱠᱟᱛᱮᱫ ᱦᱚᱲᱢᱚ ᱠᱚ ᱩᱱᱟᱹᱜ ᱴᱟ ᱜᱮ ᱟᱵᱚ ᱞᱟᱦᱟ ᱠᱟᱵᱚᱱ ᱠᱟᱱᱟ ᱡᱟᱦᱟᱸ ᱫᱚ ᱟᱵᱚᱣᱟᱜ ᱢᱚᱱᱮ ᱠᱚᱦᱚᱸ ᱧᱮᱞ ᱵᱮᱱ ᱡᱟᱦᱟᱸ ᱵᱮᱨᱮᱞ ᱜᱮᱭᱟ ᱡᱟᱦᱟᱸ ᱥᱚᱵᱽᱡᱤ ᱠᱚ ᱡᱟᱦᱟᱸ ᱩᱛᱩ ᱠᱚᱵᱚᱱ ᱡᱚᱢᱟ ᱡᱟᱦᱟᱸ ᱮᱴᱟᱜ ᱵᱮᱨᱮᱞ ᱜᱮᱭᱟ ᱠᱚᱪᱤ ᱜᱮᱭᱟ ᱚᱱᱟᱴᱟᱜ ᱜᱮ ᱟᱵᱚᱣᱟᱜ ᱢᱚᱱᱮ ᱦᱩᱭᱩᱜᱼᱟ ᱡᱮ ᱚᱱᱟᱴᱟᱜ ᱜᱤᱧ ᱡᱚᱢᱟ ᱚᱱᱟᱴᱟᱜ ᱜᱮᱞᱮ ᱤᱫᱤᱭᱟ ᱩᱛᱩᱭᱟ ᱚᱱᱟ ᱫᱚ ᱥᱤᱵᱤᱞᱟ ᱟᱨ ᱠᱟᱹᱴᱤᱡ ᱦᱟᱲᱟᱢ ᱞᱮᱱᱠᱷᱟᱱ ᱫᱚ ᱢᱮᱱᱟ ᱵᱮᱱ ᱱᱚᱣᱟ ᱫᱚ ᱵᱟᱭ ᱜᱟᱱᱚᱜᱼᱟ ᱛᱚ ᱱᱮᱛᱟᱨ ᱨᱤᱱ ᱜᱤᱫᱽᱨᱟᱹ ᱠᱚᱦᱚᱸ ᱚᱱᱠᱟᱜᱮ ᱢᱟᱱᱮ ᱥᱟᱨᱠᱷᱳᱞ ᱡᱚᱢ ᱠᱟᱛᱮᱫ ᱢᱚᱱᱮ ᱨᱮᱱᱟᱜ ᱢᱟᱱᱮ ᱥᱟᱨᱥᱟᱣ ᱠᱚ ᱮᱛᱚᱴᱟ ᱠᱚ ᱞᱟᱦᱟ ᱟᱠᱟᱱᱟ ᱡᱟᱦᱟᱸ ᱫᱚ ᱢᱟᱱᱮ ᱚᱱᱛᱮ ᱟᱡ ᱛᱮᱜᱮ ᱢᱚᱱᱮ ᱠᱚᱭ ᱚᱨ ᱤᱫᱤᱭᱮᱫᱟ ᱾
ᱦᱳᱭ ᱜᱚᱢᱠᱮ ᱦᱳᱭ ᱱᱚᱣᱟ ᱫᱚ ᱮᱠᱟᱞ ᱮᱠᱟᱞ ᱡᱚᱛᱷᱟᱛ ᱠᱟᱛᱷᱟ ᱜᱮᱵᱮᱱ ᱞᱟᱹᱭ ᱠᱮᱜᱼᱟ ᱜᱚᱢᱠᱮ, ᱴᱷᱤᱠ ᱱᱚᱝᱠᱟ ᱜᱮ ᱦᱩᱭᱩᱜᱚᱜ ᱠᱟᱱᱟ ᱮᱸᱰᱮ ᱠᱷᱚᱱ ᱫᱚ ᱟᱫᱚ ᱪᱮᱫ ᱪᱮᱠᱟᱜ ᱠᱟᱱᱟ ᱟᱵᱚ ᱨᱮᱱ ᱡᱟᱦᱟᱸᱭ ᱚᱞᱚᱜ ᱯᱟᱲᱦᱟᱜ ᱠᱟᱱ ᱛᱟᱦᱮᱸ ᱫᱚᱠᱚ ᱡᱩᱣᱟᱹᱱ ᱢᱟᱹᱭ ᱵᱟᱹᱵᱩ ᱛᱟᱠᱚ ᱟᱫᱚ ᱮᱸᱰᱮ ᱠᱷᱟᱱ ᱫᱚ ᱟᱹᱣᱨᱤ ᱚᱞᱚᱜ ᱯᱟᱲᱦᱟᱜ ᱨᱮᱜᱤ ᱢᱟᱱᱮ ᱟᱹᱣᱨᱤ ᱠᱚᱢᱯᱞᱤᱴ ᱛᱤᱜᱤ ᱮᱸᱰᱮᱠᱷᱟᱱ ᱩᱱᱤ ᱫᱚ ᱪᱤᱠᱟᱹᱭᱮᱫᱼᱟ ᱠᱤᱱ ᱚᱱᱟ ᱫᱩᱞᱟᱹᱲ ᱫᱩᱯᱞᱟᱹᱲ ᱛᱮᱠᱤᱱ ᱡᱷᱟᱹᱞᱤᱭᱮᱱᱟ ᱮᱸᱬᱮᱠᱷᱟᱱ ᱫᱚ ᱠᱩᱲᱤᱭ ᱢᱮᱱᱟ ᱟᱯᱮ ᱚᱲᱟᱜ ᱤᱫᱤᱭᱤᱧ ᱢᱮ ᱫᱮᱞᱟᱝ ᱟᱫᱚ ᱩᱱᱤ ᱛᱚ ᱜᱤᱫᱽᱨᱟᱹ ᱛᱚ ᱩᱱᱤ ᱛᱚ ᱟᱡ ᱟᱡᱛᱮᱫᱚ ᱩᱱᱤ ᱫᱚ ᱡᱟᱸᱜᱟ ᱛᱮᱫᱚ ᱵᱟᱭ ᱛᱤᱸᱜᱩ ᱠᱮᱴᱮᱡ ᱟᱠᱟᱱᱟ ᱥᱮ ᱩᱱᱤ ᱢᱟ ᱜᱚ ᱵᱟᱵᱟᱣᱟᱜ ᱢᱟᱱᱮ ᱟᱨᱡᱚᱱ ᱫᱷᱚᱱ ᱜᱮ ᱡᱚᱡᱚᱢ ᱠᱟᱱ ᱛᱟᱦᱮᱸ ᱠᱟᱱᱟᱭ ᱟᱫᱚ ᱩᱱᱤ ᱫᱚ ᱚᱞᱚᱜ ᱯᱟᱲᱦᱟᱜ ᱠᱤᱱ ᱵᱷᱮᱡᱟ ᱟᱠᱟᱫᱮᱭᱟ ᱟᱨ ᱚᱞᱚᱜ ᱯᱟᱲᱦᱟᱜ ᱵᱷᱮᱡᱟ ᱠᱟᱛᱮᱫ ᱩᱱᱤ ᱫᱚ ᱵᱟᱹᱦᱩᱭ ᱟᱹᱜᱩ ᱠᱮᱫᱮᱭᱟ, ᱦᱳᱭᱥᱮ ᱟᱫᱚ ᱱᱚᱜᱱᱟ ᱠᱷᱟᱹᱛᱤᱨ ᱛᱚ ᱟᱵᱚᱨᱮᱱ ᱜᱤᱫᱽᱨᱟᱹ ᱠᱩ ᱢᱟᱱᱮ ᱚᱞᱚᱜ ᱯᱟᱲᱦᱟᱜ ᱫᱚ ᱟᱹᱰᱤ ᱛᱟᱭᱱᱚᱢ ᱨᱮᱜᱮ ᱦᱮᱱᱟᱜ ᱵᱚᱱᱟ ᱱᱚᱜᱱᱟ ᱠᱩ ᱠᱩ ᱫᱩᱞᱟᱹᱲ ᱫᱩᱯᱩᱞᱟᱹᱲ ᱠᱷᱟᱹᱛᱤᱨ ᱛᱮᱦᱚᱸ ᱟᱵᱩ ᱛᱟᱭᱱᱚᱢ ᱟᱠᱟᱱᱟ ᱵᱩᱱ ᱚᱞᱚᱜ ᱯᱟᱲᱦᱟᱜ ᱨᱮ,
ᱟᱨ ᱱᱤᱛᱚᱜ ᱟᱵᱮᱱᱟᱜ ᱱᱤᱝᱠᱟᱜ ᱠᱟᱱ ᱛᱟᱵᱮᱱᱟ ᱡᱟᱦᱟᱸ ᱯᱟᱛᱟ ᱪᱷᱟᱛᱟ ᱮᱸᱛᱚ ᱵᱚᱱ ᱫᱚᱦᱚᱭᱟ ᱟᱨ ᱧᱤᱫᱟᱹ ᱯᱟᱛᱟ, ᱥᱤᱧ ᱯᱟᱛᱟ ᱟᱨ ᱚᱸᱰᱮ ᱨᱮᱱᱟᱜ ᱠᱚᱱᱚ ᱟᱵᱚᱱᱟᱜ ᱟᱵᱚᱣᱟᱜ ᱞᱮᱠᱟᱱᱟᱜ ᱢᱟᱱ ᱥᱚᱱᱢᱟᱱ ᱤᱫᱤ ᱠᱟᱛᱮᱫ ᱨᱮᱱᱟᱜ ᱪᱮᱱᱫ ᱦᱚᱸ ᱵᱮᱵᱚᱥᱛᱷᱟ ᱵᱟᱝ ᱛᱟᱦᱮᱱ ᱠᱟᱱᱟ ᱡᱟᱦᱟᱸᱭ ᱡᱟᱦᱟᱸ ᱞᱮᱠᱟᱭ ᱜᱮ ᱧᱩᱭ ᱫᱟᱠᱚ ᱯᱟᱹᱨᱣᱟᱹᱭ ᱫᱟᱠ ᱚᱨᱮᱜ ᱠᱚᱣᱟ ᱠᱚ ᱠᱩᱲᱤ ᱜᱤᱫᱽᱨᱟᱹ ᱠᱚ ᱮᱢᱟᱱᱮᱫ ᱠᱚᱣᱟ ᱠᱚ ᱪᱮ ᱦᱚᱸ ᱚᱸᱰᱮ ᱠᱞᱟᱵᱽ ᱥᱮ ᱜᱟᱶᱛ ᱛᱟ ᱥᱮ ᱥᱚᱝᱜᱚᱴᱷᱚᱱ ᱠᱚ ᱠᱚᱨᱟᱣ ᱠᱟ ᱨᱮᱦᱚᱸ ᱪᱮ ᱜᱮ ᱵᱟᱠᱚ ᱞᱟᱹᱭᱟ ᱚᱸᱰᱮ,